ᱦᱮᱸ ᱡᱚᱦᱟᱨ ᱜᱮ ᱡᱚᱦᱟᱨ ᱜᱮ। ᱪᱮᱫ ᱞᱮᱠᱟ ᱢᱮᱱᱟᱜ ᱵᱤᱱᱟ?
ᱦᱮᱸ ᱜᱚᱝᱠᱮ, ᱱᱟᱯᱟᱭ ᱜᱮ।
ᱟᱪᱪᱷᱟ। ᱚᱲᱟᱜ ᱦᱚᱲ ᱠᱚᱫᱚ?
ᱦᱮᱸ ᱜᱚᱝᱠᱮ, ᱚᱲᱟᱜ ᱦᱚᱲ ᱠᱚᱦᱚᱸ ᱱᱟᱯᱟᱭ ᱜᱮ ᱜᱚᱝᱠᱮ। ᱫᱟᱜ ᱡᱟᱹᱯᱩᱫ ᱨᱮ ᱪᱤᱫ ᱵᱮᱱ ᱞᱟᱹᱭᱟ, ᱚᱱᱠᱟ ᱠᱟᱹᱢᱤ ᱠᱚ ᱵᱚᱱᱫᱚ ᱟᱠᱟᱱᱟ ᱠᱟᱹᱴᱤᱡ।
ᱟᱪᱪᱷᱟ, ᱟᱫᱚ ᱪᱮᱫ ᱠᱚᱵᱤᱱ ᱪᱤᱠᱟᱹ ᱵᱟᱲᱟᱭᱫᱟ ᱛᱟᱦᱟᱞᱮ?
ᱜᱚᱝᱠᱮ, ᱦᱚᱜᱼᱚᱭ ᱼᱼ ᱵᱟᱭᱨᱮ ᱥᱮᱫ ᱠᱟᱹᱴᱤᱡ ᱩᱰᱩᱠ ᱦᱩᱭ ᱠᱟᱱᱟ ᱦᱚᱭ ᱦᱤᱸᱥᱤᱫ ᱠᱩᱼᱼ ᱦᱚᱲᱢᱚ ᱨᱮ ᱵᱟᱡᱟᱜ ᱠᱟᱱ ᱠᱷᱟᱡ ᱱᱟᱯᱟᱭ ᱵᱩᱡᱩᱜ ᱠᱟᱱᱟ ᱫᱟᱜ ᱨᱤᱢᱤᱞ ᱠᱚᱛᱮ᱾ ᱠᱟᱨᱮᱱᱴ ᱠᱚᱭ ᱫᱟᱹᱲ ᱠᱟᱜᱼᱟ ᱟᱹᱛᱩ ᱫᱤᱥᱚᱢ ᱠᱚᱵᱮᱱ ᱵᱟᱰᱟᱭ ᱜᱮᱭᱟ ᱥᱮ, ᱡᱮ ᱠᱟᱹᱴᱤᱡ ᱛᱮᱜᱮ ᱠᱟᱨᱮᱱᱴ ᱠᱚᱭ ᱫᱟᱹᱲᱟ᱾
ᱦᱮᱸ ᱦᱮᱸ ᱮᱠᱫᱚᱢ ᱮᱠᱫᱚᱢ᱾
ᱟᱨᱼᱼ ᱮᱠᱫᱚᱢ ᱪᱮᱫ ᱵᱮᱱ ᱞᱟᱹᱭᱟ ᱠᱟᱨᱮᱱᱴ ᱠᱚᱦᱚᱸ ᱵᱟᱝ ᱦᱤᱡᱩᱜ ᱠᱟᱱᱟ, ᱢᱳᱵᱟᱭᱤᱞ ᱠᱚ ᱚᱠᱟ ᱠᱷᱚᱱᱞᱤᱧ ᱪᱟᱨᱡᱟ᱾ ᱟᱹᱛᱩ ᱫᱤᱥᱚᱢ ᱛᱚ ᱵᱩᱡᱮᱫ ᱜᱮᱭᱟ ᱵᱮᱱ ᱠᱟᱹᱴᱤᱡ ᱮ ᱦᱩᱰᱩᱨ ᱵᱤᱡᱽᱞᱤ ᱠᱟᱜᱼᱟ ᱥᱮ ᱠᱟᱨᱮᱱᱴ ᱜᱮᱭ ᱫᱟᱹᱲᱟ᱾
ᱦᱮᱸ ᱦᱮᱸ ᱚᱱᱟ ᱦᱚᱸ ᱵᱮᱯᱟᱨ ᱠᱟᱱ ᱜᱮᱭᱟ᱾
ᱚᱱᱟ ᱫᱚ ᱜᱚᱝᱠᱮ ᱟᱯᱮ ᱥᱮᱫ ᱦᱚᱸ ᱦᱩᱭᱩᱜ ᱜᱮᱭᱟ ᱥᱮ?
ᱦᱮᱸ ᱟᱞᱮ ᱥᱮᱫ ᱦᱚᱸ ᱦᱩᱭᱩᱜ ᱜᱮᱭᱟ ᱞᱟᱴᱷᱩ ᱞᱟᱴᱷᱩ ᱫᱟ ᱫᱟᱨᱮ ᱠᱚ ᱢᱮᱱᱟᱜᱼᱟ ᱥᱮ᱾ ᱵᱟᱭᱪᱟᱱᱥ ᱡᱩᱫᱤ ᱫᱟᱨᱮ ᱧᱩᱨ ᱠᱟᱛᱮ ᱠᱟᱨᱮᱱᱴ ᱛᱟᱨ ᱪᱮᱛᱟᱱ ᱧᱩᱨᱩᱜᱼᱟ᱾ ᱚᱱᱟᱨᱮ ᱠᱟᱹᱴᱤᱡ ᱚᱥᱩᱵᱤᱫᱟᱜ ᱟᱥᱮ ᱾
ᱦᱳᱭ ᱜᱚᱢᱠᱮ ᱟᱨ ᱱᱮᱛᱟᱨᱼᱼ ᱱᱮᱛᱟᱨ ᱫᱟᱜ ᱫᱤᱱ ᱠᱟᱱᱟ, ᱵᱤᱧ ᱠᱤᱫᱤᱧ ᱟᱢᱫᱟ ᱜᱮᱠᱚ ᱩᱰᱩᱠᱚᱜᱼᱟ ᱦᱳᱭ ᱥᱮ᱾
ᱦᱮᱸ ᱦᱮᱸ ᱩᱰᱩᱠᱚᱜ
ᱢᱟᱱᱮ ᱟᱹᱰᱤ ᱧᱮᱞ ᱧᱮᱞ ᱠᱟᱛᱮ ᱪᱟᱞᱟᱜ ᱦᱩᱭᱩᱜᱼᱟ ᱟᱨ ᱟᱵᱚ ᱫᱚᱼᱼ ᱮᱢᱚᱱ ᱡᱟᱭᱜᱟ ᱨᱮ ᱟᱵᱚ ᱚᱲᱟᱜ ᱜᱮᱭᱟ ᱥᱮᱼᱼ ᱡᱟᱦᱟᱸ ᱫᱚ ᱟᱵᱚ ᱫᱚ ᱵᱤᱨ ᱛᱟᱞᱟ ᱨᱮ ᱡᱟᱹᱥᱛᱤ ᱠᱷᱟᱡ ᱛᱮᱵᱚᱱ ᱚᱲᱟᱜ ᱫᱩᱣᱟᱹᱨ ᱠᱚ ᱛᱟᱦᱮᱱ ᱛᱟᱵᱚᱱᱟ᱾
ᱦᱩᱸ᱾
ᱚᱱᱠᱟ ᱛᱚ ᱥᱚᱦᱚᱨ ᱵᱟᱡᱟᱨ ᱛᱚ ᱟᱨ ᱵᱟᱝ ᱛᱟᱦᱮᱱ ᱛᱟᱵᱚᱱᱟ᱾ ᱟᱨ ᱚᱝᱠᱟ ᱜᱮ ᱟᱵᱚ ᱡᱟᱦᱟᱸ ᱫᱚ ᱫᱟᱨᱮ ᱥᱟᱠᱟᱢ ᱠᱚ ᱧᱩᱨ ᱠᱚᱜᱼᱟ᱾ ᱚᱱᱟ ᱯᱟᱞᱦᱟ ᱠᱚᱛᱮ ᱠᱚ ᱮᱥᱮᱫ ᱠᱚᱜᱼᱟ ᱵᱤᱧ ᱠᱩ ᱠᱤᱫᱤᱧ ᱠᱩ᱾ ᱟᱢᱫᱟ ᱨᱚᱠᱚᱢ ᱡᱟᱦᱟᱱ ᱮᱢᱟᱱ ᱛᱮᱱᱟᱜ ᱠᱚᱠᱚ ᱛᱟᱦᱮᱱ ᱜᱮᱭᱟ ᱥᱮ᱾
ᱦᱩᱸ ᱦᱩᱸ ᱟᱫᱚ ᱟᱹᱛᱩ ᱫᱤᱥᱚᱢ ᱨᱮᱫᱚ ᱚᱝᱠᱟ ᱜᱮ᱾
ᱧᱤᱫᱟᱹ ᱵᱮᱲᱟ ᱦᱚᱸ ᱵᱚᱛᱚᱨ ᱵᱩᱡᱩᱜᱼᱟ᱾
ᱦᱮᱸ ᱵᱚᱛᱚᱨ ᱫᱚ ᱛᱟᱦᱮᱸᱱ ᱜᱮᱭᱟ᱾
ᱛᱚᱵᱮ ᱜᱚᱢᱠᱮ ᱟᱵᱮᱱ ᱠᱤ ᱚᱱᱠᱟᱱᱟᱜ ᱠᱷᱚᱵᱚᱨ ᱵᱮᱱ ᱟᱸᱡᱚᱢ ᱟᱠᱟᱜ-ᱟ ᱡᱮ ᱵᱤᱧ ᱠᱤᱫᱤᱧ ᱠᱚᱛᱮ ᱦᱚᱲ ᱠᱚ ᱜᱚᱡ ᱠᱟᱱᱟ?
ᱦᱮᱸ ᱟᱹᱰᱤ ᱟᱭᱢᱟ ᱟᱸᱡᱚᱢ ᱟᱠᱟᱱᱟ ᱚᱱᱟ ᱠᱚᱫᱚ ᱧᱩᱛᱨᱮᱼᱼ ᱧᱩᱛ ᱨᱮᱠᱚ ᱩᱰᱩᱠᱚᱜ ᱜᱮᱭᱟ ᱥᱮ ᱵᱤᱧ ᱠᱚ ᱟᱫᱚᱼᱼ ᱟᱹᱛᱩ ᱫᱤᱥᱚᱢ ᱨᱮᱫᱚ ᱪᱤᱠᱟᱹᱭᱟᱢᱼᱼ ᱵᱟᱭ ᱪᱟᱱᱥ ᱠᱟᱹᱴᱤᱡ ᱮᱢ ᱞᱮᱵᱮᱫ ᱟᱫᱮᱭᱟ, ᱟᱫᱚ ᱩᱱᱤ ᱵᱤᱝ ᱥᱚᱜᱟᱜ ᱟᱢᱟᱭ᱾
ᱦᱳᱭ ᱜᱚᱝᱠᱮ ᱡᱟᱦᱟᱸ ᱚᱱᱟ ᱵᱤᱧ ᱠᱚ ᱜᱮᱨᱮ ᱟᱹᱞᱤᱧ ᱞᱤᱧ ᱠᱩᱞᱤᱭᱮᱫᱼᱼ ᱢᱮᱱᱟᱜᱼᱟ ᱡᱟᱦᱟᱸ ᱵᱤᱧ ᱠᱚ ᱜᱮᱨᱮ᱾ ᱚᱱᱮ ᱡᱮ ᱵᱤᱧ ᱜᱮᱨ ᱠᱟᱛᱮ ᱚᱡᱷᱟᱜ ᱚᱲᱟᱜ ᱠᱚ ᱪᱟᱞᱟᱜ-ᱟ ᱚᱱᱟ ᱟᱵᱮᱱ ᱛᱤᱱᱟᱹᱜ ᱴᱟ ᱵᱮᱱ ᱢᱚᱛᱟ? ᱚᱱᱟᱠᱤ ᱵᱷᱟᱹᱞᱮᱭᱟ ᱥᱮ ᱵᱟᱝ ᱵᱷᱟᱹᱞᱮᱭᱟ?
ᱟᱹᱞᱤᱧ ᱫᱚ ᱮᱠᱫᱚᱢ ᱚᱱᱟ ᱫᱚ ᱵᱟᱹᱞᱤᱧ ᱢᱚᱛᱟᱜ ᱠᱟᱱᱟ, ᱟᱹᱰᱤ ᱦᱚᱲᱠᱚ ᱥᱮᱱ ᱵᱟᱲᱟ ᱠᱟᱱᱟᱼᱼ ᱚᱠᱚᱭ ᱠᱚᱠᱚ ᱞᱟᱹᱭᱟ ᱦᱚᱸ ᱵᱮᱥ ᱦᱚᱸ ᱠᱟᱜ-ᱟ ᱞᱮ ᱚᱡᱷᱟ ᱴᱷᱮᱱ ᱜᱮ ᱥᱮᱱ ᱠᱟᱛᱮ᱾ ᱛᱚᱵᱩ ᱨᱮᱦᱚᱸ ᱟᱹᱞᱤᱧᱟᱜ ᱢᱚᱱᱮ ᱫᱚᱼᱼ ᱵᱟᱭ ᱢᱟᱱᱟᱣ ᱜᱮᱛᱟᱞᱤᱧᱟ ᱡᱮ ᱚᱡᱷᱟ ᱥᱟᱹᱨᱤᱜᱮ ᱚᱡᱷᱟ ᱱᱚᱣᱟ ᱴᱟᱜ ᱫᱟᱲᱮ ᱠᱮᱫᱟᱭ᱾
ᱦᱳᱭ ᱜᱚᱢᱠᱮ ᱟᱹᱞᱤᱧ ᱦᱚᱸ ᱢᱟᱱᱮ ᱟᱹᱞᱤᱧ ᱡᱮᱦᱮᱛᱩ ᱞᱤᱧ ᱯᱟᱲᱦᱟᱣ ᱠᱟᱛᱮ ᱞᱤᱧ ᱧᱮᱞ ᱟᱠᱟᱜᱼᱟ᱾ ᱟᱨ ᱥᱳᱥᱟᱞ ᱢᱤᱰᱤᱭᱟ ᱠᱚᱨᱮᱧ ᱧᱮᱞ ᱟᱠᱟᱜᱼᱟ, ᱡᱮ ᱵᱤᱧ ᱡᱟᱦᱟᱸ ᱞᱮᱠᱟᱱᱤᱡ ᱜᱮ ᱵᱤᱧ ᱦᱩᱭᱩᱜᱼᱼ ᱢᱟᱱᱮ ᱵᱤᱧᱟᱜ ᱵᱤᱥ ᱫᱚ ᱥᱟᱨᱟᱫᱤᱱ ᱫᱚ ᱵᱟᱝ ᱛᱟᱦᱮᱱᱟ ᱩᱱᱤᱭᱟᱜ ᱦᱚᱸ, ᱥᱤᱢᱤᱛᱚ ᱜᱮ ᱛᱟᱦᱮᱱ ᱛᱟᱭᱟ ᱵᱤᱧ ᱨᱮᱱᱟᱜ ᱵᱤᱥ ᱦᱚᱸ ᱾ ᱩᱱᱤ ᱦᱚᱸ ᱪᱟᱸᱫᱚ ᱨᱮ ᱢᱤᱫ ᱪᱷᱚᱴ ᱟᱡ ᱵᱤᱥ ᱛᱮᱭᱟᱨᱚᱜ ᱛᱟᱭᱟ, ᱦᱚᱴᱟᱛ ᱛᱚ ᱟᱨ ᱵᱤᱥ ᱵᱟᱝ ᱛᱮᱭᱟᱨᱚᱜ ᱛᱟᱭᱟ᱾ ᱦᱳᱭ ᱥᱮ ᱜᱚᱢᱠᱮ, ᱱᱚᱝᱠᱟ ᱦᱚᱸ ᱧᱮᱞ ᱟᱠᱟᱱᱟ ᱡᱟᱦᱟᱸᱭ ᱫᱚ ᱵᱤᱧ ᱮ ᱜᱮᱨ ᱠᱮᱫᱮᱭᱟ᱾ ᱠᱤᱱᱛᱩ ᱚᱡᱷᱟ ᱚᱲᱟᱜ ᱮ ᱪᱟᱞᱟᱣ ᱟᱠᱟᱱᱟ ᱵᱟᱧᱪᱟᱣ ᱟᱠᱟᱱᱟᱭ ᱾ ᱠᱤᱱᱛᱩ ᱚᱸᱰᱮ ᱞᱚᱡᱤᱠ ᱢᱮᱱᱟᱜ ᱟᱠᱟᱫ ᱜᱮᱭᱟ ᱜᱚᱢᱠᱮ ᱾ ᱞᱚᱡᱤᱠ ᱫᱚ ᱱᱚᱣᱟ ᱜᱮᱭᱟ ᱡᱩᱫᱤ ᱚᱱᱟ ᱢᱟᱲᱟᱝ ᱨᱮ ᱩᱱᱤ ᱵᱤᱧ ᱡᱩᱫᱤ ᱮᱴᱟᱜ ᱦᱚᱲᱼᱼ ᱚᱱᱠᱟᱱ ᱠᱚ ᱡᱤᱱᱤᱥᱮ ᱜᱮᱨ ᱟᱠᱟᱫ ᱠᱚᱣᱟ ᱟᱨ ᱟᱭᱟᱜ ᱵᱤᱥ ᱠᱟᱹᱴᱤᱡ ᱠᱷᱟᱴᱚᱣᱟ ᱠᱟᱱᱟ ᱛᱚ ᱚᱱᱟ ᱤᱫᱤ ᱠᱟᱛᱮᱼᱼ ᱛᱮᱦᱚᱸ ᱵᱟᱧᱪᱟᱜ ᱜᱮᱭᱟ ᱟᱨ ᱱᱚᱝᱠᱟ ᱦᱚᱸ ᱧᱮᱞ ᱟᱠᱟᱱᱟ ᱵᱤᱧᱼᱼ ᱜᱮᱨ ᱠᱤᱪᱷᱩ ᱠᱤᱪᱷᱩ ᱜᱮᱨ ᱠᱟᱛᱮ ᱦᱚᱸ ᱵᱤᱥ ᱵᱟᱝ ᱰᱟᱠᱛᱚᱨ ᱚᱲᱟᱜ ᱪᱟᱞᱟᱣ ᱠᱟᱛᱮ ᱦᱚᱸᱧ ᱢᱮᱱᱟ ᱡᱮ ᱦᱮᱸᱼᱼ ᱵᱤᱧ ᱫᱚᱭ ᱜᱮᱨ ᱟᱠᱟᱫᱮᱭᱟ ᱱᱤᱥᱪᱳᱭ ᱠᱤᱱᱛᱩ ᱵᱤᱥ ᱫᱚ ᱵᱟᱭ ᱟᱲᱟᱜ ᱟᱠᱟᱫᱮᱭᱟ ᱾
ᱦᱮᱸ ᱦᱮᱸ, ᱱᱚᱣᱟ ᱦᱩᱭᱩᱜ ᱜᱮᱭᱟ ᱮᱠᱫᱚᱢ ᱾ ᱤᱧ ᱦᱚᱸᱧ ᱧᱮᱞ ᱵᱟᱲᱟ ᱟᱠᱟᱜᱼᱟ ᱾
ᱜᱚᱝᱠᱮ ᱚᱱᱟ ᱠᱤᱪᱷᱩ ᱠᱤᱪᱷᱩ ᱦᱚᱲ ᱢᱮᱱᱟᱜ ᱟᱠᱟᱜ ᱠᱚᱣᱟᱼᱼ ᱱᱚᱝᱠᱟ ᱦᱚᱸ ᱧᱮᱞ ᱟᱠᱟᱱᱟ ᱡᱩᱫᱤ ᱢᱤᱫᱴᱮᱱ ᱰᱷᱚᱨᱮ ᱜᱮᱨ ᱠᱮᱫᱮᱭᱟ ᱰᱷᱚᱨ ᱜᱮᱨ ᱠᱟᱛᱮᱫ ᱦᱚᱸ ᱩᱱᱤ ᱢᱟᱹᱱᱢᱤᱭ ᱜᱚᱡ ᱠᱟᱱᱟ᱾ ᱵᱚᱸᱜᱟ ᱛᱟᱞᱟᱣ ᱠᱟᱱᱟᱭ᱾
ᱟᱫᱚ ᱱᱚᱣᱟ ᱫᱚ ᱦᱳᱭᱳᱜ ᱠᱟᱱᱟ ᱢᱚᱱᱮ ᱪᱮᱛᱟᱱ ᱨᱮᱦᱚᱸ ᱰᱤᱯᱮᱱᱰ ᱛᱟᱦᱮᱱᱟ ᱩᱱᱤ ᱡᱩᱫᱤ ᱵᱚᱛᱚᱨᱚᱜ ᱟᱭ ᱥᱮ ᱚᱱᱟ ᱵᱚᱼᱼ ᱵᱚᱛᱚᱨ ᱛᱮᱦᱚᱸ ᱜᱚᱡᱚᱜ ᱟᱠᱚ ᱦᱚᱲ᱾
ᱦᱳᱭ ᱜᱚᱢᱠᱮ ᱚᱱᱟ ᱵᱚᱛᱚᱨ ᱟᱹᱰᱤ ᱢᱟᱨᱟᱝ ᱜᱮᱭᱟ ᱟᱹᱰᱤ ᱢᱟᱨᱟᱝ ᱜᱮᱭᱟ ᱚᱱᱟ ᱵᱚᱛᱚᱨ ᱫᱚᱼᱼ
ᱦᱮ ᱵᱚᱛᱚᱨ ᱵᱟᱝ ᱜᱟᱱᱚᱜᱼᱟ ᱢᱚᱱᱮ ᱠᱮᱴᱮᱡ ᱠᱟᱛᱮ ᱛᱟᱦᱮᱸ ᱦᱳᱭᱳᱜᱼᱟ᱾
ᱦᱳᱭ ᱜᱚᱢᱠᱮ ᱟᱨ ᱟᱵᱚ ᱟᱹᱛᱩ ᱫᱤᱥᱚᱢ ᱨᱮᱱ ᱦᱚᱲ ᱵᱮᱥᱤᱨ ᱵᱷᱟᱜᱽ ᱼᱼ ᱮᱢᱚᱱ ᱮᱢᱚᱱ ᱠᱚ ᱥᱟᱦᱟᱱ ᱠᱟᱜᱼᱟ ᱥᱟᱦᱟᱱ ᱜᱟᱰᱟ ᱠᱚᱨᱮ ᱡᱟᱦᱟᱸ ᱫᱚᱼᱼ ᱵᱮᱥᱴᱷᱤᱠ ᱠᱚ ᱥᱟᱦᱟᱱ ᱠᱟᱜᱼᱟ ᱚᱱᱟ ᱠᱚᱨᱮ ᱵᱤᱧ ᱜᱮ ᱡᱟᱹᱥᱛᱤ ᱵᱮᱱ ᱧᱟᱢ ᱠᱚᱣᱟ ᱦᱮᱸᱥᱮ? ᱧᱮᱞ ᱠᱚᱣᱟᱵᱤᱱ ᱡᱟᱹᱥᱛᱤ ᱠᱟᱭᱛᱮ ᱵᱤᱱ ᱫᱚᱵᱤᱱ ᱧᱟᱢ ᱠᱚᱜᱮ ᱜᱮᱭᱟ?
ᱮᱠᱫᱚᱢ᱾
ᱦᱩᱸ᱾
ᱟᱫᱚ ᱩᱱᱠᱩ ᱫᱚᱼᱼ ᱟᱠᱚᱣᱟᱜ ᱡᱚᱢᱟᱜ ᱥᱚᱱᱫᱷᱟᱱ ᱨᱮᱠᱚ ᱦᱤᱡᱩᱜᱼ ᱟᱥᱮ ᱟᱫᱚ ᱟᱹᱛᱩ ᱫᱤᱥᱚᱢ ᱨᱮᱫᱚ ᱪᱮᱫ ᱥᱤᱢ ᱠᱚᱵᱚᱱ ᱪᱟᱥ ᱵᱟᱲᱟ ᱠᱚᱣᱟᱼᱼ ᱥᱤᱢ ᱵᱩᱥᱟᱹᱜ ᱠᱚ ᱢᱮᱱᱟᱜ ᱠᱚᱣᱟ ᱟᱨᱚ ᱚᱱᱟ ᱵᱟᱫᱛᱮ ᱥᱟᱨᱜᱟ ᱠᱚ ᱜᱩᱰᱩ ᱠᱚᱦᱚᱸ ᱠᱚ ᱛᱟᱦᱮᱱ ᱜᱮᱭᱟᱼᱼ ᱩᱱᱠᱩ ᱯᱟᱸᱡᱟ ᱜᱮᱠᱚ ᱦᱤᱡᱩᱜ ᱜᱮᱭᱟ ᱥᱮ ᱵᱤᱧ ᱫᱚ᱾ ᱚᱱᱟ ᱠᱷᱟᱹᱛᱤᱨ ᱚᱱᱟ ᱠᱚᱨᱮ ᱠᱚ ᱛᱩᱠᱟᱹᱭ ᱜᱮᱭᱟ ᱠᱚ᱾
ᱱᱚᱜᱼᱚᱭ ᱡᱮ ᱦᱟᱹᱞᱤ ᱦᱟᱹᱞᱤ ᱫᱟᱜ ᱠᱮᱫᱟ ᱱᱚᱣᱟ ᱫᱟᱜ ᱨᱮ ᱡᱟᱹᱥᱛᱤ ᱠᱟᱭᱛᱮ ᱵᱤᱧ ᱠᱩ ᱩᱰᱩᱠᱚᱜᱼᱟ᱾ ᱱᱚᱣᱟ ᱡᱟᱦᱟᱸ ᱫᱚ ᱱᱩᱠᱩ ᱡᱮ ᱟᱵᱩᱼᱼ ᱱᱩᱠᱩ ᱴᱷᱮᱱ ᱠᱷᱚᱱ ᱵᱟᱧᱪᱟᱣ ᱞᱟᱹᱜᱤᱫ ᱟᱵᱩ ᱚᱠᱟ ᱞᱮᱠᱟᱱ ᱯᱚᱫᱽᱫᱷᱚᱛᱤ ᱵᱮᱣᱦᱟᱨ ᱦᱩᱭᱩᱜ ᱛᱟᱵᱚᱱᱟᱼᱼ
ᱚᱲᱟᱜ ᱢᱮᱱ ᱯᱚᱭᱮᱱᱴ ᱫᱚ ᱦᱩᱭᱩᱜ ᱠᱟᱱᱟ ᱚᱲᱟᱜ ᱵᱷᱟᱜᱤ ᱞᱮᱠᱟ ᱥᱟᱯ ᱥᱩᱛᱨᱚ ᱫᱚᱦᱚ ᱦᱩᱭᱩᱜᱼᱟ ᱛᱟᱪᱷᱟᱲᱟᱼᱼ ᱚᱲᱟᱜ ᱵᱟᱦᱟᱨᱮ ᱠᱤᱪᱷᱩ ᱢᱤᱴᱟᱨ ᱚᱱᱟ ᱠᱚᱦᱚᱸ ᱥᱟᱯᱷ ᱥᱩᱛᱨᱟᱹ ᱫᱚᱦᱚᱭ ᱦᱩᱭᱩᱜᱼᱟ᱾ ᱡᱟᱦᱟᱸ ᱨᱮ ᱵᱤᱧ ᱵᱟᱥᱟᱣ ᱨᱮᱱᱟᱜ ᱪᱟᱱᱥ ᱢᱮᱱᱟᱜᱼᱟ ᱚᱱᱠᱟᱱᱟᱜᱼᱼ ᱡᱚᱢᱟᱴ ᱵᱟᱸᱫᱟ ᱡᱤᱱᱤᱥ ᱫᱚ ᱫᱚᱦᱚ ᱵᱟᱝ ᱜᱟᱱᱚᱜᱼᱟ᱾
ᱦᱳᱭ ᱜᱚᱢᱠᱮ ᱟᱨ ᱱᱚᱣᱟ ᱦᱚᱸ ᱠᱟᱱᱟ ᱡᱟᱦᱟᱸ ᱫᱚᱼᱼ ᱡᱟᱦᱟᱸ ᱯᱟᱞᱦᱟ ᱠᱚ ᱥᱮ ᱜᱩᱰᱩ ᱵᱷᱩᱜᱟᱹᱜ ᱠᱚ ᱚᱲᱟᱜ ᱠᱚᱨᱮ ᱢᱮᱱᱟᱜ ᱠᱟᱜ ᱠᱷᱟᱱ ᱦᱳᱭᱥᱮ᱾ ᱚᱱᱟ ᱜᱩᱰᱩ ᱵᱷᱩᱜᱟᱹᱜ ᱠᱚ ᱡᱟᱦᱟᱸ ᱫᱚ ᱚᱱᱟ ᱫᱚ ᱮᱥᱮᱫ ᱞᱟᱹᱠᱛᱤ ᱠᱟᱱᱟ ᱥᱮ ᱚᱱᱟ ᱜᱩᱰᱩ ᱵᱷᱩᱜᱟᱹᱜ ᱧᱮᱞ ᱠᱟᱛᱮᱫᱼᱼ ᱚᱱᱟ ᱫᱚ ᱡᱟᱦᱟᱱᱟᱜ ᱛᱮ ᱯᱮᱨᱮᱡ ᱠᱟᱜ ᱜᱮ ᱞᱟᱹᱠᱛᱤ ᱠᱟᱱᱟᱼᱼ ᱟᱨ ᱡᱟᱦᱟᱸ ᱫᱚ ᱚᱲᱟᱜ ᱧᱮᱞᱟᱵᱚᱱ ᱠᱤᱪᱷᱩ ᱠᱤᱪᱷᱩ ᱱᱚᱝᱼᱼ ᱠᱟᱱᱟᱜ ᱠᱷᱚᱵᱚᱨ ᱦᱚᱸ ᱦᱮᱡ ᱠᱟᱱᱟ ᱡᱮ ᱱᱤᱭᱟᱹ ᱵᱚᱨᱥᱟ ᱨᱮᱼᱼ ᱚᱲᱟᱜ ᱨᱮ ᱵᱤᱧᱮ ᱵᱚᱞᱚ ᱟᱠᱚ ᱠᱟᱱᱟ ᱢᱤᱫᱴᱮᱱ ᱦᱚᱲ ᱡᱟᱹᱯᱤᱫ ᱨᱮᱜᱮᱼᱼ ᱜᱮᱨ ᱟᱠᱟᱫᱮᱭᱟ ᱵᱟᱥ ᱚᱱᱟ ᱡᱟᱹᱯᱤᱫ ᱨᱮᱜᱮ ᱩᱱᱤ ᱫᱚᱭ ᱡᱟᱹᱯᱤᱫ ᱛᱷᱤᱨ ᱠᱟᱱᱟ᱾ ᱦᱳᱭᱥᱮ ᱧᱮᱞ ᱠᱟᱜ ᱜᱮᱭᱟᱵᱮᱱ? ᱦᱳᱭ ᱟᱫᱚ ᱚᱱᱮ ᱡᱮ ᱟᱵᱚ ᱚᱱᱟ ᱴᱤᱼᱼ ᱴᱤᱠᱟᱹᱣ ᱫᱟᱨᱟᱢ ᱞᱟᱹᱜᱤᱫ ᱢᱚᱥᱟᱨᱤ ᱴᱟᱸᱜᱟᱣ ᱠᱟᱛᱮ ᱡᱟᱹᱯᱤᱫ ᱚᱱᱟ ᱛᱤᱱᱟᱹᱜ ᱴᱟ ᱵᱚᱱ ᱢᱚᱛ ᱫᱟ᱾
ᱚᱱᱟ ᱫᱚ ᱮᱠᱟᱞ ᱜᱮ ᱞᱟᱹᱠᱛᱤᱭᱟ ᱮᱠᱟᱞ ᱜᱮ ᱚᱱᱟ ᱫᱚ ᱞᱟᱹᱠᱛᱤᱭᱟ ᱥᱩᱫᱩᱼᱼ ᱥᱩᱫᱩ ᱵᱤᱧ ᱥᱩᱫᱩ ᱵᱟᱝ᱾ ᱡᱮᱢᱚᱱ ᱟᱵᱚ ᱥᱤᱠᱲᱤᱡ ᱠᱚᱦᱚᱸ ᱢᱮᱱᱟᱜ ᱠᱚᱣᱟ ᱩᱱᱠᱩ ᱠᱷᱚᱱᱟᱜ ᱵᱟᱧᱪᱟᱣ ᱞᱟᱹᱜᱤᱫ ᱦᱚᱸ, ᱢᱚᱥᱟᱨᱤ ᱫᱚ ᱮᱠᱟᱞᱜᱮ ᱞᱟᱠᱛᱤᱭᱟ ᱪᱮᱫᱟᱜ ᱥᱮ ᱥᱤᱠᱲᱤᱡᱼ ᱜᱮᱨ ᱦᱚᱸ ᱥᱟᱢᱟᱱᱱᱚ ᱫᱚ ᱵᱟᱝ ᱠᱟᱱᱟ᱾ ᱚᱱᱟ ᱨᱮᱦᱚᱸ ᱢᱤᱫᱴᱟᱝ ᱨᱳᱜᱽ ᱦᱩᱭᱩᱜ ᱜᱮᱭᱟ ᱡᱟᱦᱟᱸ ᱢᱮᱞᱮᱨᱤᱭᱟ ᱠᱚ ᱢᱮᱛᱟᱜᱼᱟ᱾
ᱦᱳᱭ ᱜᱚᱢᱠᱮ ᱚᱱᱟ ᱡᱟᱦᱟᱸ ᱢᱮᱞᱮᱨᱤᱭᱟ ᱦᱳᱭ ᱜᱚᱢᱠᱮ ᱦᱮᱸ᱾ ᱟᱨ ᱚᱱᱟ ᱥᱩᱢᱩᱝ ᱫᱚ ᱵᱟᱝ ᱡᱟᱦᱟᱸ ᱫᱚ ᱧᱮᱞ ᱠᱚᱵᱮᱱ ᱱᱩᱠᱩ ᱠᱮᱰᱨᱚᱢ ᱠᱚ ᱢᱮᱱᱟᱜ ᱠᱟᱜ ᱠᱚᱣᱟ᱾ ᱟᱹᱛᱩ ᱫᱤᱥᱚᱢ ᱨᱮ ᱯᱟᱞᱦᱟ ᱠᱚ ᱛᱟᱦᱮᱱ ᱜᱮᱭᱟ ᱥᱮ ᱠᱮᱰᱨᱚᱢ ᱠᱚ ᱢᱮᱱᱟᱜ ᱠᱟᱜ ᱠᱚᱣᱟ ᱩᱱᱠᱩ ᱡᱟᱦᱟᱸᱭ ᱠᱚ ᱫᱟᱬᱟᱱ ᱜᱮᱜᱮᱛᱨᱮᱫ ᱠᱚᱼᱼ ᱞᱩᱛᱩᱨ ᱠᱚᱨᱮ ᱠᱚ ᱵᱚᱞᱚ ᱞᱮᱱᱠᱷᱟᱱ ᱢᱤᱫᱴᱮᱱ ᱵᱤᱯᱚᱫ ᱢᱮᱱᱟᱜ ᱠᱟᱜᱼᱟ᱾ ᱪᱮᱫ ᱵᱮᱱ ᱞᱟᱹᱭᱮᱜᱼᱟ ᱦᱳᱭ ᱥᱮ ᱟᱨᱚ ᱩᱯᱚᱨ ᱥᱮᱫᱼᱼ ᱠᱷᱚᱱ ᱩᱱᱠᱩ ᱠᱤᱫᱤᱧ ᱠᱚᱢᱟ ᱢᱮᱱᱟᱜ ᱠᱟᱜ ᱠᱚᱜᱮ᱾
ᱦᱮᱸ ᱦᱮᱸ ᱦᱮᱸ᱾
ᱟᱨᱚ ᱵᱤᱥᱤ ᱵᱚᱛᱚᱨ ᱫᱚ ᱛᱟᱦᱮᱱᱟ ᱦᱚᱸᱜ-ᱚᱸᱭ ᱱᱚᱝᱠᱟᱭ ᱫᱟᱜ ᱮᱫᱟ ᱦᱮᱸ ᱥᱮ᱾ ᱩᱱᱠᱩ ᱪᱤᱛᱤᱥ ᱪᱤᱛᱤ ᱥᱟᱯ ᱵᱮᱱ ᱟᱸᱡᱚᱢ ᱠᱟᱜ ᱜᱮᱭᱟ ᱦᱳᱭ ᱥᱮ᱾
ᱦᱮᱸ ᱱᱮᱛᱟᱨ ᱫᱚ ᱠᱚ ᱚᱰᱚᱠᱚᱜ ᱜᱮᱭᱟ ᱦᱟᱸᱜ ᱫᱚᱢᱮ ᱜᱮ ᱾
ᱦᱳᱭ ᱟᱨ ᱠᱷᱟᱱᱛᱟ ᱠᱚᱨᱮ ᱵᱮᱥᱤ ᱦᱚᱲ ᱴᱷᱮᱡ ᱜᱮᱠᱚ ᱪᱟᱞᱟᱜ-ᱟ ᱠᱷᱟᱱᱛᱟ ᱠᱚᱨᱮ ᱠᱚ ᱛᱟᱦᱮᱱᱟ᱾ ᱱᱟᱥᱮᱱᱟᱜ ᱵᱮᱱ ᱩᱱᱤ ᱜᱮᱨ ᱵᱮᱱ ᱨᱮᱦᱚᱸ ᱟᱵᱮᱱ ᱵᱟᱵᱮᱱ ᱵᱩᱡᱽ ᱫᱟᱲᱮᱭᱟᱜᱼᱟ ᱡᱮ ᱜᱮᱨ ᱠᱟᱫᱟ ᱢᱮᱱᱛᱮ᱾
ᱦᱮᱸ ᱦᱮᱸ ᱦᱮᱸ ᱚᱸᱜ ᱩᱱᱠᱩᱣᱟᱜ ᱫᱚ ᱵᱟᱝ ᱵᱩᱡᱷᱟᱹᱜ ᱜᱮᱭᱟ ᱛᱚᱵᱮᱼᱼ ᱠᱤᱪᱷᱩ ᱠᱤᱪᱷᱩ ᱨᱤᱭᱮᱠᱥᱮᱱ ᱧᱮᱞᱚᱜ ᱜᱮᱭᱟ᱾
ᱦᱮᱸ ᱥᱟᱭᱞᱤᱱ ᱥᱟᱭᱞᱤᱱ ᱠᱤᱞᱟᱨ ᱠᱚ ᱢᱮᱛᱟᱣ ᱠᱚᱣᱟ ᱦᱳᱭ ᱥᱮ᱾
ᱮᱠᱫᱚᱢ ᱳᱭ᱾
ᱦᱳᱭ ᱩᱱᱠᱩ ᱠᱷᱚᱸᱼᱼ ᱩᱱᱠᱩ ᱡᱟᱦᱟᱸᱭ ᱪᱮᱨ ᱪᱮᱴᱮᱡ ᱥᱮ ᱩᱸ ᱪᱤᱞᱤ ᱠᱩ ᱢᱮᱛᱟ ᱠᱩ ᱩᱱᱠᱩ ᱠᱚ ᱡᱚᱢ ᱥᱮᱼᱼ ᱩᱱᱠᱩ ᱫᱚ ᱵᱤᱥᱤ ᱩᱱᱠᱩ ᱜᱮᱠᱚ ᱡᱚᱢ ᱠᱚᱣᱟ ᱵᱩᱡᱷᱟᱹᱣᱮᱜ-ᱟ ᱵᱮᱱ ᱩᱱᱠᱩ ᱫᱚ ᱢᱟᱱᱮ ᱟᱨᱚ ᱢᱤᱫ ᱨᱚᱠᱚᱢᱼᱼ ᱢᱮᱱᱟᱜ ᱟᱠᱟᱜ ᱠᱚᱣᱟ ᱡᱟᱦᱟᱸ ᱫᱚ ᱥᱟᱛᱮᱮ ᱥᱟᱛᱮ ᱛᱮᱠᱚ ᱛᱟᱦᱮᱱᱟ᱾ ᱧᱮᱞ ᱠᱟᱜ ᱠᱚᱣᱟ ᱥᱮ ᱵᱟᱵᱮᱱ ᱧᱮᱞ ᱠᱟᱜ ᱠᱚᱣᱟ ᱡᱟᱦᱟᱸ ᱟᱵᱚ ᱥᱟᱲᱤᱢᱼᱼ ᱥᱟᱛᱮ ᱦᱳᱭᱥᱮ ᱚᱱᱟ ᱠᱚ ᱦᱚᱸᱥᱼᱼ ᱯᱟ ᱞᱟᱠᱛᱤ ᱠᱟᱱᱟ ᱚᱱᱟ ᱨᱮᱦᱚᱸ ᱠᱚ ᱛᱮᱦᱮᱸ ᱫᱟᱹᱲᱤᱭᱟᱜ-ᱟ ᱟᱸᱞᱤᱧ ᱞᱤᱧ ᱧᱮᱞ ᱟᱠᱟᱜᱼᱼ ᱟᱹᱞᱤᱧᱟᱜ ᱢᱮᱫ ᱛᱮᱞᱤᱧ ᱧᱮᱞ ᱟᱠᱟᱜ-ᱟ ᱡᱮ ᱥᱟᱛᱮ ᱠᱚᱨᱮ ᱵᱤᱧ ᱞᱤᱧ ᱧᱟᱢ ᱠᱟᱜ ᱠᱚᱣᱟ᱾ ᱚᱲᱟᱜ ᱫᱤᱥᱚᱢ ᱠᱚᱨᱮ ᱦᱳᱭ ᱥᱮ᱾
ᱦᱮᱸ ᱦᱮᱸ᱾
ᱜᱩᱰᱩ ᱜᱩᱰᱩ ᱯᱟᱸᱡᱟ ᱯᱟᱸᱡᱟ ᱛᱮᱠᱚ ᱦᱤᱡᱩᱜ ᱜᱮᱭᱟ ᱜᱩᱰᱩ ᱡᱚᱢ ᱞᱟᱹᱜᱤᱫᱼᱼ
ᱮ ᱦᱮᱸ ᱩᱱᱠᱩ ᱫᱚᱠᱚ ᱦᱤᱡᱩᱜ ᱜᱮᱭᱟ᱾ ᱟᱫᱚ ᱚᱱᱟ ᱥᱟᱯᱷᱟ ᱥᱩᱛᱷᱨᱚ ᱫᱚᱦᱚ ᱞᱮᱠᱷᱟᱱ ᱫᱚ ᱟᱫᱚ ᱥᱮᱭ ᱨᱚᱠᱚᱢ ᱚᱥᱩᱵᱤᱫᱟ ᱦᱟᱸᱜ ᱵᱟᱝ ᱦᱩᱭᱩᱜ-ᱟ᱾
ᱟᱨ ᱜᱚᱝᱠᱮ ᱱᱚᱣᱟ ᱠᱚ ᱞᱟᱹᱭᱟ ᱡᱟᱦᱟᱸ‌ᱩᱸ ᱫᱚ ᱵᱤᱧ ᱴᱷᱮᱱᱼᱼ ᱥᱚᱜᱟᱜ ᱩᱪᱩ‌ ᱞᱮᱱᱠᱷᱟᱱ ᱥᱚᱜᱟᱜ ᱠᱟᱛᱮᱜ ᱟᱢᱫᱚ ᱟᱞᱚᱢ ᱛᱚᱞᱟᱼᱼ ᱥᱮ ᱠᱤᱪᱷᱩ ᱦᱚᱲ ᱫᱚᱠᱚ ᱞᱟᱹᱭᱟ ᱡᱮ ᱵᱤᱧᱮ ᱥᱚᱜᱟᱜ ᱞᱟᱢ ᱠᱷᱟᱱ ᱟᱢ ᱫᱚ ᱛᱚᱞ ᱢᱮ᱾ ᱚᱱᱟ ᱱᱟᱯᱟᱭᱚᱜ-ᱟ ᱚᱱᱟ ᱤᱫᱤ ᱠᱟᱛᱮᱜ ᱪᱤᱜ ᱵᱮᱱ ᱞᱟᱹᱭ ᱫᱟ ᱟᱵᱮᱱ?
ᱚᱱᱟ ᱛᱚᱞ ᱫᱚ ᱵᱟᱝ ᱞᱟᱠᱛᱤ ᱭᱟ ᱪᱮᱫᱟᱜ ᱥᱮ ᱡᱟᱦᱟᱸ ᱛᱤᱱᱟᱹᱜ ᱵᱤᱱ ᱛᱚᱞᱟ ᱚᱱᱟᱼᱼ ᱵᱤᱥ ᱫᱚ ᱪᱟᱞᱟᱜ ᱜᱮᱭᱟ᱾ ᱟᱨᱼᱼ ᱵᱟᱝ ᱛᱚᱞ ᱜᱮ ᱞᱟᱹᱠᱛᱤ ᱭᱟ᱾ ᱟᱨ ᱠᱤᱪᱷᱩ ᱠᱤᱪᱷᱩ ᱠᱚ ᱟᱸᱡᱚᱢ ᱟᱠᱟᱱᱟ ᱡᱮ ᱢᱚᱪᱟ ᱛᱮ ᱡᱮᱢᱮᱫ ᱞᱮᱠᱷᱟᱱ ᱵᱤᱥ ᱩᱰᱩᱜᱚᱜ-ᱟ᱾
ᱚᱱᱟ ᱠᱚᱫᱚ ᱡᱚᱛᱚ ᱮᱲᱮ ᱠᱟᱛᱷᱟ ᱠᱟᱱᱟ ᱚᱱᱟ ᱠᱚᱫᱚᱼᱼ ᱞᱩᱛᱩᱨ ᱨᱮᱫᱚ ᱟᱸ ᱚᱱᱟ ᱠᱚᱫᱚ ᱟᱸᱡᱚᱢ ᱵᱟᱝ ᱵᱷᱟᱹᱜᱤᱭᱟ᱾
ᱦᱳᱭ ᱜᱚᱝᱠᱮ, ᱡᱟᱦᱟᱸᱭ ᱡᱮᱢᱵᱮᱜ ᱮᱜ-ᱟ ᱩᱱᱤ ᱦᱚᱭ ᱠᱷᱚᱛᱤᱜ-ᱟ᱾ ᱟᱨ ᱡᱟᱦᱟᱸᱭ ᱜᱮᱨ ᱠᱟᱫᱮᱭᱟ ᱩᱱᱤ ᱦᱚᱸ ᱠᱷᱩᱛᱤᱜ-ᱟ, ᱛᱟᱨ ᱛᱷᱮᱠᱮ ᱚᱱᱟ ᱠᱚ ᱵᱟᱝ ᱠᱚᱨᱟᱣ ᱠᱟᱛᱮᱜ ᱦᱮᱸ ᱥᱮ ᱩᱱᱤ ᱫᱚ ᱰᱟᱠ- ᱛᱟᱨ ᱚᱲᱟᱜ ᱤᱫᱤ ᱜᱮ ᱱᱟᱯᱟᱭᱚᱜ-ᱟ ᱟᱫᱚ ᱜᱚᱝᱠᱮ ᱡᱮ ᱚᱱᱟ ᱫᱚ ᱥᱤᱢᱤᱛᱚ ᱢᱤᱫᱴᱮᱱ ᱴᱟᱭᱤᱢ ᱠᱟᱱᱟ ᱥᱮ ᱟᱫᱚ ᱡᱚᱛᱚ ᱜᱤ ᱵᱤᱧᱟᱜ ᱵᱤᱥ ᱫᱚ ᱡᱚᱛᱚ ᱨᱚᱠᱚᱢ ᱞᱮᱠᱟ ᱫᱚ ᱵᱟᱭ ᱠᱟᱹᱢᱤᱭᱟ ᱦᱳᱭ ᱥᱮ, ᱡᱮᱢᱚᱱ ᱦᱟᱱᱮ ᱪᱟ ᱪᱤᱛᱤ ᱥᱟᱯ‌ ᱞᱤᱧ ᱞᱟᱹᱭ ᱠᱮᱜ-ᱟ᱾ ᱪᱤᱛᱤ ᱵᱤᱧ ᱦᱮᱸ ᱥᱮ, ᱩᱱᱤ ᱡᱩᱫᱤ ᱥᱚᱜᱟᱜ ᱚᱪᱚ ᱞᱮᱱ- ᱠᱷᱟᱡ ᱵᱮᱱ ᱩᱱᱤᱭᱟᱜ ᱫᱚ ᱛᱤᱱᱟᱹᱜ ᱢᱚᱬᱮ ᱜᱷᱚᱱᱴᱟ ᱥᱮ ᱟᱴ ᱜᱷᱚᱱᱴᱟ ᱠᱚ ᱞᱟᱹᱭᱟ ᱡᱮ ᱚᱱᱠᱟ ᱦᱤᱥᱟᱹᱵᱽ ᱛᱮᱭ ᱠᱟᱹᱢᱤᱭᱟ ᱢᱟᱱᱮ ᱩᱱᱤᱭᱟᱜ ᱦᱚᱲᱢᱚ ᱛᱤᱱ ᱯᱟᱨᱟᱢ ᱛᱟᱭᱟ ᱚᱱᱟ ᱦᱤᱥᱟᱹᱵᱽ ᱛᱮᱭ ᱠᱟᱹᱢᱤᱭᱟ᱾ ᱦᱳᱭ ᱥᱮ ᱟᱨ ᱱᱩᱠᱩ ᱡᱟᱦᱟᱸᱭ ᱫᱚ ᱠᱚᱵᱽᱨᱟ ᱥᱮ ᱯᱩᱬ ᱟᱭᱟᱝ ᱥᱮ ᱦᱮᱸᱫᱮ ᱟᱭᱟᱝ ᱠᱩ ᱞᱟᱹᱭ ᱠᱚᱣᱟ ᱦᱮᱸ ᱥᱮ ᱥᱮᱸ ᱨᱟᱥᱮᱞ ᱵᱟᱭᱯᱟᱨ ᱥᱮ ᱤᱭᱟᱹ ᱪᱚᱱᱫᱽᱨᱚ ᱵᱚᱲᱟ ᱦᱚᱸ ᱠᱩ ᱞᱟᱹᱭ ᱠᱚᱣᱟ ᱩᱱᱠᱩᱣᱟᱜ ᱦᱚᱸ ᱟᱞᱟᱫᱟ ᱜᱮᱭ ᱠᱟᱹᱢᱤᱭᱟ ᱡᱮᱢᱚᱱ ᱪᱚᱱᱫᱽᱲᱚ ᱵᱚᱲᱟ, ᱪᱚᱱᱫᱽᱨᱟ ᱵᱚᱲᱟ ᱟᱜ ᱠᱚ ᱞᱟᱹᱭ ᱜᱮᱭᱟ ᱡᱮ ᱟᱵᱮᱱ ᱛᱤᱱᱟᱹᱜ ᱴᱟᱜ ᱮᱢ ᱯᱟᱹᱛᱭᱟᱹᱜ ᱠᱟᱱᱟ ᱡᱮ ᱪᱚᱱᱫᱽᱨᱚ ᱵᱚᱲᱟ ᱵᱤᱧ ᱮ ᱜᱮᱨ ᱢᱮᱭᱟ, ᱵᱤᱧ ᱜᱮᱨ ᱠᱟ ᱠᱟᱛᱮᱜ ᱟᱢ ᱦᱚᱥᱯᱤᱴᱟᱞ ᱪᱟᱞᱟᱣ ᱠᱟᱛᱮᱜ ᱮᱢ‌ ᱵᱟᱧᱪᱟᱜ-ᱟ, ᱠᱤᱱᱛᱩ ᱠᱚ ᱞᱟᱹᱭᱟ ᱢᱤᱫ ᱵᱚᱪᱷᱚᱨ ᱥᱮ ᱪᱷᱚ ᱢᱟᱥ ᱯᱚᱨ ᱵᱟᱢ‌ ᱵᱟᱧᱪᱟᱜ-ᱟ, ‌ ᱚᱱᱟ ᱛᱤᱱᱟᱹᱜ ᱴᱟᱠ ᱥᱟᱹᱨᱤᱭᱟ ᱛᱤᱱᱟᱹᱜ ᱴᱟ ᱮᱲᱮᱭᱟ ᱟᱵᱤᱱ ᱪᱤᱜ ᱵᱤᱱ ᱞᱟᱹᱭ‌ ᱫᱟ?
ᱩᱸ ᱥᱟᱨᱤ ᱭᱟᱜ ᱫᱚ ᱦᱟᱸᱜ ᱵᱟᱞᱤᱧ ᱞᱟᱹᱭ ᱞᱟᱹᱭ ᱫᱟᱲᱮᱭᱟᱜ ᱠᱟᱱᱟ᱾ ᱩᱱᱟᱹᱜ ᱫᱚ ᱦᱟᱸᱜ ᱵᱟᱹᱞᱤᱧ ᱧᱮᱞ ᱠᱟᱫᱟ᱾ ᱛᱚᱵᱮ ᱦᱚᱥᱯᱤᱴᱟᱞ ᱪᱟᱞᱟᱜ ᱫᱚ ᱮᱠᱟᱞᱛᱮ ᱞᱟᱹᱠᱛᱤ ᱜᱮ᱾ ᱛᱤᱱᱟᱹᱜ ᱞᱚᱜᱚᱱ ᱵᱤᱱ ᱫᱟᱲᱮᱭᱟᱜ-ᱟ, ᱩᱱᱟᱹᱜ ᱞᱚᱜᱚᱱ ᱪᱟᱞᱟᱣ ᱫᱚ ᱞᱟᱹᱠᱛᱤ ᱜᱮᱭᱟ᱾ ᱵᱤᱥᱮᱥ ᱠᱟᱭᱛᱮ ᱩᱱᱠᱩ ᱪᱚᱱᱫᱨᱚ ᱜᱚᱲᱟ ᱜᱮ ᱵᱮᱥᱤ ᱠᱚ ᱰᱮᱧᱡᱟᱨᱟ ᱥᱮ᱾ ᱟᱛᱳ ᱫᱤᱥᱚᱢ ᱠᱚᱨᱮ ᱫᱚ ᱩᱱᱠᱩ ᱦᱚᱸᱠᱚ ᱧᱮᱞᱚᱜ ᱜᱮᱭᱟ᱾
ᱫᱤᱱ ᱫᱤᱱ ᱜᱚᱝᱠᱮ ᱯᱮ ᱧᱮᱞᱟ, ᱡᱮ ᱟᱛᱳ ᱫᱤᱥᱚᱢ ᱨᱮ ᱩᱱᱠᱩ ᱫᱤᱱ ᱫᱤᱱ ᱛᱮᱠᱚ ᱵᱤᱥᱤ ᱪᱟᱞᱟᱜ ᱠᱟᱱᱟ ᱦᱳᱭ ᱥᱮ᱾
ᱦᱮᱸ ᱦᱮᱸ ᱮᱠᱫᱚᱢ,
ᱩᱱᱠᱩ ᱩᱱᱠᱩ ᱩᱱᱠᱩ ᱴᱷᱮᱱ ᱠᱷᱚᱱ ᱵᱟᱧᱪᱟᱣ ᱞᱟᱹᱜᱤᱫ ᱟᱵᱮᱱ ᱪᱮᱫ ᱵᱮᱱ ᱢᱚᱱᱮᱭᱮᱫ-ᱟ ᱡᱮ ᱩᱱᱠᱩ ᱫᱚ ᱧᱟᱢ ᱥᱮᱠᱩ ᱜᱚᱡ ᱜᱤᱰᱤ ᱞᱟᱹᱠᱛᱤ ᱠᱟᱱᱟ, ᱥᱮ ᱡᱟᱦᱟᱸ ᱠᱚᱨᱮ ᱵᱤᱞᱤ ᱢᱮᱱᱟᱜ ᱛᱟᱠᱚᱣᱟ ᱚᱱᱟ ᱠᱚ ᱨᱟᱹᱯᱩᱫ ᱞᱟᱹᱠᱛᱤ ᱠᱟᱱᱟ᱾ ᱥᱮ ᱦᱚᱯᱚᱱ ᱧᱮᱞ ᱠᱟᱛᱮ ᱩᱱᱠᱩ ᱫᱚᱠᱚ ᱨᱟᱹᱯᱩᱫ ᱞᱟᱹᱠᱛᱤ ᱠᱟᱱᱟ ᱟᱵᱮᱱ ᱪᱮᱫ ᱵᱮᱱ ᱢᱚᱱᱮᱫ-ᱟ᱾ ᱠᱤᱱᱛᱩ ᱱᱚᱣᱟ ᱠᱟᱛᱷᱟ ᱵᱮᱱ ᱩᱭᱦᱟᱹᱨᱟ ᱡᱮ ᱩᱱᱠᱩ ᱫᱚ ᱟᱹᱰᱤ ᱡᱟᱹᱥᱛᱤ ᱠᱟᱛᱮ ᱠᱚ ᱦᱚᱯᱚᱱ ᱠᱚᱣᱟ, ᱟᱹᱰᱤ ᱡᱟᱹᱥᱛᱤ ᱛᱮᱠᱚ ᱦᱚᱱ- ᱯᱚᱱ ᱠᱚᱣᱟ ᱟᱵᱮᱱ ᱪᱮᱫ ᱵᱮᱱ ᱞᱟᱹᱭᱮᱫ-ᱟ?
ᱱᱩᱠᱩ ᱜᱚᱡ ᱫᱚ ᱫᱚᱨᱠᱟᱨ ᱦᱚᱸ ᱵᱟᱝ ᱠᱟᱱᱟ᱾ ᱪᱮᱫᱟᱜ ᱥᱮ ᱱᱩᱠᱩᱣᱟᱜ ᱵᱤᱥ ᱠᱷᱚᱱᱟᱜ ᱦᱚᱸ ᱨᱟᱱ ᱛᱮᱭᱟᱨᱚᱜ ᱜᱮᱭᱟ᱾ ᱱᱩᱝᱠᱩ ᱡᱟᱦᱟᱸ ᱠᱚᱨᱮ ᱡᱩᱫᱤ ᱵᱤᱱ ᱧᱮᱞ ᱧᱟᱢ ᱡᱟᱦᱟᱸᱭ ᱵᱤᱧ ᱥᱟ-ᱥᱟᱵ ᱠᱚ ᱢᱮᱱᱟᱜ ᱠᱚᱣᱟ, ᱡᱟᱦᱟᱸᱭ ᱨᱟᱹᱥᱠᱩ ᱟᱨ ᱠᱚ ᱢᱮᱛᱟ ᱠᱚᱣᱟ᱾ ᱩᱱᱠᱩ ᱠᱚᱞ ᱠᱟᱛᱮ ᱦᱮᱸ ᱜᱷᱚᱨᱢᱮᱱᱴ ᱛᱟᱞᱟ ᱛᱮᱜᱮ, ᱩᱱᱠᱩ ᱦᱚᱻ ᱠᱟᱛᱮᱜ ᱩᱱᱠᱩ ᱴᱷᱮᱱ ᱪᱟᱯᱟᱞ ᱜᱮ ᱤᱧ ᱴᱷᱤᱠ ᱜᱤᱧ ᱢᱚᱱᱮᱭᱟ ᱟᱨᱠᱤ
ᱟᱪᱪᱷᱟ ᱟᱹᱞᱤᱧ ᱦᱚᱸ ᱚᱱᱟ ᱜᱮᱞᱤᱧ ᱢᱚᱱᱮᱭᱟ, ᱟᱹᱞᱤᱧ ᱦᱚᱸ ᱜᱮᱞᱤᱧ ᱱᱟᱯᱟᱭᱚᱜ-ᱟ ᱮᱱᱠᱷᱟᱱ ᱟᱵᱚ ᱢᱟᱹᱱᱢᱤ ᱞᱟᱹᱜᱤᱫ ᱟᱹᱰᱤ ᱟᱹᱰᱤ ᱩᱯᱚᱠᱟᱨ ᱦᱩᱭᱩᱜ-ᱟ, ᱮᱱᱠᱷᱟᱱ ᱚᱱᱟ ᱡᱟᱦᱟᱸ ᱩᱱᱠᱩᱣᱟᱜ ᱵᱤᱥ ᱫᱟᱨᱟᱭ ᱛᱮ ᱦᱮᱸ ᱥᱮ ᱟᱹᱰᱤ ᱨᱚᱠᱚᱢ ᱨᱟᱱ ᱠᱚ ᱛᱮᱭᱟᱨ ᱜᱮᱭᱟ ᱟᱨ ᱩᱱᱠᱩ ᱮᱢ ᱠᱟᱛᱮᱫ ᱩᱱᱠᱩ ᱱᱟᱯᱟᱭ ᱜᱮᱠᱚ ᱛᱟᱦᱮᱱᱟ, ᱢᱟᱱᱮ ᱩᱱᱠᱩᱣᱟᱜ ᱠᱷᱩᱛᱤ ᱦᱚᱸ ᱵᱟᱝ ᱦᱩᱭᱩᱜ-ᱟ᱾ ᱴᱷᱤᱠ ᱠᱚ ᱛᱟᱦᱮᱱᱟ ᱩᱱᱠᱩ ᱠᱚ ᱡᱚᱛᱚᱱ ᱛᱮᱠᱚ ᱫᱚᱦᱚ ᱠᱚᱣᱟ᱾ ᱟᱨ ᱥᱚ-ᱴᱷᱤᱠ ᱠᱟᱹᱢᱤ ᱨᱮᱠᱚ ᱞᱟᱜᱟᱣ ᱠᱚᱣᱟ ᱦᱳᱭ ᱥᱮ᱾
ᱦᱮᱸ ᱦᱮᱸ ᱦᱮᱸ
ᱟᱵᱚ ᱫᱤᱥᱚᱢ ᱟᱹᱛᱩ ᱫᱤᱥᱚᱢ ᱨᱮᱱ ᱦᱚᱲ ᱫᱚ ᱧᱮᱞ ᱠᱟᱫᱮ ᱥᱮ ᱫᱤᱱᱤ ᱜᱚᱡ ᱠᱟᱭ ᱢᱮ᱾ ᱜᱮᱨ ᱢᱮᱭᱟᱭ ᱪᱤᱠᱟᱹ ᱢᱮᱭᱟᱭ ᱵᱚᱦᱩ ᱨᱚᱠᱚᱢ ᱵᱚᱦᱩ ᱨᱚᱠᱚᱢ ᱩᱭᱦᱟᱹᱨ ᱛᱟᱠᱚ ᱦᱳᱭ ᱥᱮ ᱟᱨ ᱚᱠᱚᱭ ᱫᱚ ᱵᱤᱧ ᱠᱚ ᱵᱚᱸᱜᱟ ᱦᱟᱠᱚᱣᱟ᱾ ᱟᱵᱮᱱ ᱛᱤᱱᱟᱹᱜ ᱵᱮᱱ ᱞᱟᱹᱭ ᱮᱫᱟ ᱡᱮ ᱵᱤᱧ ᱵᱚᱸᱜᱟᱣᱟᱭᱟ ᱚᱱᱟ ᱫᱚ ᱛᱤᱱᱟᱹᱜ ᱴᱟ ᱥᱚᱠᱛᱤ?
ᱦᱩᱸ᱾ ᱦᱩᱸ ᱚᱱᱟ ᱦᱚᱸ ᱵᱟᱹᱞᱤᱧ ᱢᱟᱱᱟᱣᱟ ᱪᱮᱫᱟᱜ ᱥᱮ ᱵᱤᱧ ᱫᱚ ᱩᱱᱟᱹᱜ ᱫᱚ ᱵᱟᱭ ᱵᱩᱡᱷᱟᱹᱣᱟ ᱡᱮ ᱱᱩᱭ ᱵᱚᱸᱜᱟᱧ ᱠᱟᱱᱟᱭ ᱥᱮ ᱪᱤᱠᱟᱹᱧ ᱠᱟᱱᱟᱭ᱾ ᱦᱳᱭᱛᱳ ᱱᱩᱭ ᱚᱠᱚᱭ ᱦᱮᱸ ᱚᱠᱚᱭᱮ ᱵᱚᱸᱜᱟᱭᱟᱭ ᱩᱱᱤ ᱦᱚᱛᱚ ᱢᱚᱱᱮᱭᱟ ᱡᱮ ᱵᱤᱧ ᱵᱚᱸᱜᱟᱭᱮ ᱠᱟᱱᱟ ᱩᱱᱤ ᱫᱚ ᱦᱟᱸᱜ ᱵᱟᱭ ᱥᱟᱵᱟᱜ ᱡᱩᱫᱤ ᱚᱱᱠᱟ ᱚᱱᱠᱟᱛᱮ ᱥᱩᱨ ᱨᱮ ᱪᱟᱞᱟᱜ ᱟᱭ ᱵᱟᱭᱪᱟᱥ ᱠᱚ ᱥᱚᱦᱚᱜ ᱠᱮᱫᱟ ᱛᱚᱠᱷᱚᱱ ᱩᱱᱤ ᱪᱮᱜ ᱮ ᱢᱚᱱᱮᱭᱟ? ᱤᱧᱟᱹᱜ ᱵᱚᱸᱜᱟ ᱨᱮ ᱦᱳᱭᱛᱳ ᱜᱷᱟᱨᱛᱤ ᱢᱮᱱᱟᱜ-ᱟ? ᱠᱤᱱᱛᱩ ᱟᱥᱚᱞ ᱠᱟᱛᱷᱟ ᱫᱚ ᱱᱚᱣᱟ ᱫᱚ ᱵᱟᱝᱟ ᱟᱥᱚᱞ ᱠᱟᱛᱷᱟ ᱦᱩᱭᱩᱜ ᱠᱟᱱᱟ ᱵᱤᱧ ᱫᱚ ᱩᱱᱟᱹᱜ ᱫᱚ ᱵᱟᱭ ᱵᱩᱡᱷᱟᱹᱣᱟ ᱡᱮ ᱤᱧᱮ ᱵᱚᱸᱜᱟᱧ ᱠᱟᱱᱟᱭ ᱥᱮ ᱪᱮᱜ ᱮ ᱪᱤᱠᱟᱹᱧ ᱠᱟᱱᱟ᱾ ᱵᱤᱧ ᱫᱚ ᱢᱚᱱᱮᱭᱟᱠᱚ ᱡᱮ ᱰᱮᱧᱡᱟᱨ᱾ ᱠᱩ ᱞᱚᱞᱚ ᱢᱟᱭᱟᱢ ᱠᱚ ᱵᱩᱡᱷᱟᱹᱣ ᱧᱟᱢ ᱜᱮᱭᱟ ᱥᱮ ᱞᱚᱞᱚ ᱢᱟᱭᱟᱢ ᱢᱟᱱᱮ ᱰᱮᱧᱡᱟᱨ ᱵᱟᱝᱠᱷᱟᱱ ᱫᱚ ᱟᱠᱚᱣᱟᱜ ᱡᱚᱢᱟᱜ ᱱᱤᱝᱠᱟᱹ ᱠᱚ ᱢᱚᱱᱮ ᱜᱮᱭᱟ᱾
ᱦᱳᱭ ᱜᱚᱝᱠᱮ ᱩᱱᱠᱩ ᱚᱱᱠᱟ ᱜᱮᱠᱚ ᱢᱚᱱᱮᱭᱟ ᱟᱨ ᱩᱱᱠᱩ ᱢᱟᱱᱮ ᱵᱮᱥᱤᱨ ᱵᱷᱟᱜᱽ ᱵᱮᱱ ᱧᱮᱞ ᱠᱚᱣᱟ ᱡᱟᱦᱟᱸᱭ ᱫᱚ ᱵᱤᱥᱤᱨ ᱵᱷᱟᱭᱛᱟᱨ ᱞᱤᱧ ᱞᱟᱹᱭᱮᱜ-ᱟ ᱩᱱᱠᱩ ᱫᱚ ᱟᱹᱰᱤ ᱤᱥᱯᱤᱰ ᱠᱚ ᱜᱮᱜᱮᱨᱟ ᱩᱱᱠᱩ ᱠᱩ ᱧᱮᱞ ᱟᱠᱟᱫ ᱠᱚ ᱥᱮ ᱩᱱ ᱠᱷᱟᱡ ᱫᱚ ᱥᱟᱦᱟ ᱠᱷᱚᱱ ᱜᱮ ᱢᱟᱱᱮ ᱥᱟᱺᱜᱤᱧ ᱨᱮᱜᱮ ᱛᱟᱦᱮᱸ ᱵᱷᱟᱹᱞᱮᱭᱟ᱾ ᱟᱹᱰᱤ ᱱᱟᱯᱟᱭᱟ ᱥᱩᱨ ᱨᱮ ᱪᱟᱞᱟᱣ ᱜᱮ ᱵᱟᱝ ᱞᱟᱹᱠᱛᱤᱭᱟ ᱦᱳᱭ ᱥᱮ ᱩᱱᱠᱩ ᱡᱟᱹᱛᱤ ᱵᱤᱧ ᱡᱟᱹᱛ ᱡᱟᱛᱤᱭᱚ ᱡᱤᱱᱤᱥ ᱜᱮ ᱮᱠᱫᱚᱢ ᱥᱩᱨ ᱜᱮ ᱟᱞᱚᱵᱚᱱ ᱥᱩᱨᱩᱜ-ᱟ᱾
ᱮᱠᱫᱚᱢ ᱜᱮ ᱵᱟᱝ᱾ ᱟᱨᱚ ᱠᱤᱪᱷᱩ ᱟᱸᱡᱚᱢ ᱠᱟᱱᱟ ᱥᱮ ᱵᱤᱧ ᱪᱮᱛᱟ ᱛᱳᱣᱟ ᱠᱚ ᱮᱢᱟ ᱠᱚᱜᱮᱭᱟ ᱛᱳᱣᱟ ᱠᱚ ᱧᱩᱭ ᱜᱮᱭᱟ? ᱱᱚᱣᱟ ᱫᱚ ᱪᱮᱫ ᱵᱤᱱ ᱞᱟᱹᱭ ᱦᱚᱪᱚᱭᱮᱫᱟ᱾